ᱦᱳᱭ ᱡᱚᱦᱟᱨ ᱡᱚᱦᱟᱨ ᱨᱚᱲ ᱟᱸᱡᱚᱢᱚᱜ ᱠᱟᱱᱟ
ᱪᱮᱫ ᱞᱮᱠᱟ ᱵᱮᱥ ᱜᱮ ᱢᱮᱱᱟᱢᱟ
ᱵᱮᱥ ᱫᱚ ᱪᱮᱫ ᱤᱧ ᱢᱮᱱᱟ ᱱᱚ ᱚ ᱱᱚᱝᱠᱟ ᱦᱟᱸᱜ ᱢᱟᱫᱟ ᱠᱚ ᱧᱟᱢ ᱟᱠᱟᱫᱤᱧᱟ ᱵᱮᱥ ᱫᱚ ᱟᱨ ᱪᱮᱫᱠᱟ ᱵᱟᱹᱠᱤ ᱫᱚ ᱡᱚᱛᱚ ᱴᱷᱤᱠ ᱜᱮ ᱱᱚᱜ-ᱱᱟ ᱢᱟᱫᱟ ᱜᱮ
ᱦᱳᱭ ᱱᱚᱜ ᱱᱚᱝᱠᱟ ᱫᱟᱜ ᱵᱟᱲᱟ ᱞᱤᱧ ᱠᱷ ᱮᱠᱷᱟᱱ ᱚᱱᱠᱟᱜᱮ ᱠᱟᱹᱴᱤᱡ ᱨᱩᱣᱟᱹᱧ ᱢᱟᱱᱮ ᱚᱱᱠᱟ ᱨᱮᱭᱟᱲ ᱠᱚ ᱴᱷᱟᱱᱰᱟ ᱠᱚ ᱧᱟᱢᱚᱜᱼᱟ ᱛᱟᱦᱞᱮ ᱟᱯ ᱥᱮᱫ ᱟᱯᱮ ᱥᱮᱫ ᱫᱚ ᱵᱮᱥ ᱵᱷᱟᱹᱜᱤ ᱜᱮ ᱫᱟᱜ ᱠᱟᱜᱼᱟ
ᱦᱮᱸ ᱛᱮᱦᱤᱧ ᱜᱮᱦᱟᱸᱜ ᱱᱚᱝᱠᱟ ᱫᱟᱜ ᱠᱮᱫᱟᱭ ᱟᱹᱰᱤ ᱜᱷᱟᱹᱲᱤᱡ ᱵᱟᱡ ᱦᱚᱞᱟ ᱢᱟᱦᱫᱮ ᱨᱮ ᱫᱚ ᱚᱱᱠᱟ ᱟᱫᱚ ᱦᱟᱜ ᱵᱟᱭ ᱫᱟᱜ ᱟᱠᱟᱫᱟ ᱟᱨ ᱟᱢᱜᱮ ᱛᱟᱦᱚᱞᱮ ᱚᱠᱟ ᱞᱮᱠᱟ ᱢᱮᱱᱟᱜ ᱢᱮᱭᱟ
ᱦᱚᱭ ᱤᱧ ᱦᱚᱸ ᱵᱮᱥᱜᱮ ᱢᱤᱱᱟᱹᱧᱟ
ᱦᱚ ᱟᱨ ᱟᱯᱮ ᱚᱱᱛᱮ ᱫᱚ ᱛᱟᱦᱚᱞᱮ ᱫᱟᱜ ᱵᱟᱲᱟ ᱞᱮᱫᱟᱭ ᱥᱮ ᱵᱟᱭ ᱫᱟᱜ ᱵᱟᱲᱟ ᱞᱮᱫᱟ
ᱦᱳᱭ ᱫᱟᱜ ᱠᱮᱜ-ᱟᱭ ᱫᱟᱜ ᱠᱷᱚᱡ ᱵᱮᱥᱤ ᱜᱮ ᱦᱩᱭ ᱟᱠᱟᱜᱼ ᱟᱭ ᱫᱟᱨᱮ ᱠᱚ ᱩᱞᱴᱟᱹᱣ ᱟᱠᱟᱫ ᱟᱭ ᱫᱚᱢᱮ
ᱚᱻ
ᱨᱮ ᱫᱟᱹᱨ ᱠᱚ ᱪᱟᱜᱟᱲ ᱟᱠᱟᱱᱟ
ᱚ ᱟᱪᱷᱟ ᱟᱪᱷᱟ ᱟᱞᱮ ᱱᱚᱛᱮ ᱢᱟ ᱦᱟᱜ ᱟᱹᱰᱤ ᱜᱷᱟᱹᱲᱤᱡ ᱫᱟᱜ ᱠᱮᱫᱟᱭ ᱮᱱᱟ ᱦᱟᱱᱮ ᱛᱟᱨᱥᱤ ᱧᱩᱦᱩᱢ ᱧᱩᱦᱩᱢ ᱠᱷᱚᱱ ᱮ ᱫᱟᱜ ᱮᱫᱟᱭ ᱦᱟᱜ ᱟᱹᱰᱤ ᱜᱷᱟᱹᱲᱤᱡᱜ ᱫᱟᱜ ᱠᱮᱫ ᱜᱮ ᱱᱤᱛᱚᱜ ᱟᱹᱱᱤᱡ ᱛᱷᱤᱨ ᱧᱚᱜ ᱠᱟᱫᱟᱭ ᱟᱨ ᱱᱚᱛᱮ ᱢᱟ ᱠᱟᱨᱮᱱᱴ ᱠᱚᱦᱚᱸ ᱵᱟᱹᱱᱩᱜᱼᱟ
ᱚ ᱦᱳᱭ ᱟᱞᱮ ᱥᱮᱫ ᱫᱚ ᱦᱮᱡ ᱫᱚ ᱦᱮᱡ ᱟᱠᱟᱱᱟ ᱠᱟᱨᱮᱱᱴ ᱠᱚᱫᱚ ᱟᱞᱮ ᱥᱮᱫ ᱫᱚ ᱰᱷᱮᱨᱮ ᱦᱳ ᱟᱠᱟᱜ ᱟᱭ ᱫᱟᱜ ᱫᱚ ᱢᱟᱱᱮ ᱫᱟᱜ ᱫᱚᱭ ᱫᱟᱜ ᱟᱠᱟᱜ ᱜᱮᱭᱟ ᱢᱮᱱᱠᱷᱟᱱ ᱵᱮᱥᱤ ᱦᱚᱭ ᱟᱠᱟᱜᱼᱟ
ᱚ
ᱦᱳᱭ ᱟᱫᱷᱮᱠ ᱠᱚᱣᱟᱜ ᱚᱱᱟ ᱚᱲᱟᱜ ᱠᱚᱭ ᱨᱟᱹᱯᱩᱫ ᱟᱠᱟᱫᱼᱟ ᱟᱭ ᱟᱫᱷᱮ ᱠᱚᱣᱟᱜ ᱫᱚ
ᱚ ᱛᱟᱦᱞᱮ ᱵᱷᱟᱹᱜᱤ ᱜᱮ ᱦᱳᱭ ᱫᱟᱜ ᱦᱮᱡ ᱞᱮᱱᱟ ᱵᱟᱝ ᱢᱮᱱᱫᱟᱹᱧ ᱛᱟᱦᱞᱮ ᱱᱤᱭᱟᱹ ᱜᱷᱟᱹᱲᱤᱡ ᱫᱚ ᱚᱲᱟᱜ ᱠᱚᱨᱮᱜ ᱡᱚᱛᱚ ᱦᱚᱲ ᱱᱟᱯᱟᱭ ᱜᱮ ᱢᱮᱱᱟᱜ ᱠᱚᱣᱟ ᱛᱚ
ᱦᱳᱭ ᱡᱷᱚᱛᱚ ᱜᱮ ᱱᱟᱯᱟᱭ ᱜᱮ ᱤᱧ ᱜᱚᱲᱚᱢ ᱵᱩᱲᱦᱤ ᱜᱮ ᱠᱟᱹᱴᱤᱡ ᱮ ᱨᱩᱣᱟᱹ ᱫᱷᱟᱨᱟᱜ ᱠᱟᱱ ᱛᱟᱦᱮᱸᱜᱼᱟ ᱢᱮᱱᱠᱷᱟᱱ ᱱᱤᱛᱚᱜ ᱫᱚ ᱦᱟᱸᱜᱡᱮ ᱵᱮᱥ ᱧᱚᱜ ᱠᱟᱱᱟᱭ ᱵᱚᱭᱮᱥ ᱠᱟᱱᱟᱭ ᱥᱮ ᱦᱳᱭ
ᱦᱮᱸ ᱦᱮᱸ ᱟᱫᱚ ᱚᱱᱠᱟ ᱞᱮᱠᱟ ᱵᱚᱭᱮᱥ ᱞᱮᱱᱠᱷᱟᱱ ᱫᱚ ᱦᱟᱱᱟ ᱱᱟᱣᱟ ᱟᱡᱟᱨ ᱧᱟᱢ ᱟᱠᱟᱫ ᱜᱮ ᱛᱟᱦᱮᱱᱟ ᱢᱟᱱᱮ ᱵᱟᱝ ᱵᱮᱥᱚ ᱞᱟᱹᱜᱤᱫ ᱫᱚᱼᱟ ᱡᱟᱦᱱᱟᱜ ᱵᱟᱝ ᱡᱟᱦᱟᱱᱟᱜ ᱚᱱᱠᱟ ᱞᱮᱠᱟ ᱮᱴᱠᱮᱴᱚᱬᱮ ᱦᱩᱭ ᱟᱠᱫ ᱜᱮᱮ ᱛᱟᱦᱮᱱᱟ ᱟᱫᱚ ᱵᱠᱷᱟᱱ ᱫᱚ ᱦᱩᱭᱩᱜ ᱜᱮᱭᱟ ᱟ ᱫᱚ
ᱦᱳᱭ ᱛᱟᱦᱞᱮ
ᱦᱮᱸ ᱦᱮᱸ
ᱟᱢ ᱢᱟ ᱢᱚᱱᱮᱢ ᱞᱟᱹᱭ ᱠᱮᱫᱼᱟ ᱚᱱᱮ ᱚᱱᱠᱟ ᱢᱟ ᱫᱟᱜ ᱠᱚ ᱧᱟᱢ ᱟᱠᱟᱫ ᱢᱮᱚᱛ ᱵᱮᱥ ᱵᱟᱝ ᱵᱩᱡᱷᱟᱹᱜᱼᱟ ᱵᱩᱡᱷᱟᱹᱣᱮᱫ ᱟᱢ ᱛᱟᱦᱮ ᱟᱨ ᱟᱯᱮ ᱚᱲᱟᱜ ᱠᱚᱨᱮᱱ ᱟᱨ ᱠᱚ ᱪᱮᱫ ᱞᱮᱠᱟ ᱦᱮᱱᱟᱜ ᱠᱚᱣᱟ
ᱦᱮᱸ ᱚᱲᱟᱜ ᱠᱚᱨᱮᱜ ᱦᱚᱸ ᱡᱚᱛᱚ ᱦᱚᱲᱜᱮ ᱚᱱᱠᱟ ᱞᱮᱠᱟ ᱦᱟᱸᱜ ᱱᱤᱛᱚᱜ ᱫᱚ ᱦᱟᱸᱜ ᱱᱟᱯᱟᱭ ᱜᱮ ᱢᱮᱱᱟᱜ ᱠᱚᱣᱟ ᱟᱨ ᱤᱧ ᱞᱫᱩ ᱜᱮ ᱚᱱᱠᱟ ᱞᱮᱠᱟ ᱢᱟᱱᱮ ᱠᱟᱹᱴᱤᱡ ᱛᱤ ᱡᱟᱸᱜᱟ ᱠᱚ ᱦᱟᱹᱥᱩ ᱵᱟᱲᱟᱭᱟ ᱱᱤᱛᱚᱜ ᱚᱱᱟ ᱫᱚ ᱢᱟᱱᱮ ᱟᱭᱢᱟ ᱫᱤᱱ ᱠᱷᱚᱱ ᱜᱮ ᱛᱚ ᱚᱱᱟ ᱫᱚ ᱵᱚᱭᱮᱥ ᱞᱮᱱᱠᱷᱟᱱ ᱫᱚ ᱚᱱᱮ ᱚᱱᱠᱟ
ᱦᱳᱭ ᱚᱱᱟ ᱫᱚ ᱡᱚᱛᱚ ᱦᱚᱲ ᱜᱮ ᱢᱟᱱᱮ ᱡᱚᱛᱚ ᱦᱟᱲᱟᱢ ᱵᱩᱲᱦᱤᱭᱟᱜ ᱜᱮ ᱱᱚᱣᱟ ᱛᱟᱠᱚ
ᱦᱳᱭ ᱦᱳᱭ
ᱦᱳᱭ
ᱟᱨ ᱛᱟᱦᱞᱮ ᱟᱯᱮ ᱚᱱᱛᱮ ᱫᱚ ᱮ ᱢᱮᱱᱫᱟ ᱫᱚᱢᱮ ᱦᱚᱭ ᱫᱟᱜ ᱦᱮᱡ ᱮᱱᱟ ᱚᱲᱟᱜ ᱯᱮ ᱨᱟᱹᱯᱩᱫ ᱵᱟᱲᱟ ᱠᱮᱫᱟ ᱟᱨ ᱛᱟᱦᱮ ᱟᱯᱮ ᱥᱮᱫ ᱫᱚ ᱚᱱᱠᱟ ᱞᱮᱠᱟ ᱢᱟᱱᱮ ᱡᱟᱦᱟᱱᱟᱜ ᱟᱱᱮ ᱚᱱᱠᱟ ᱧᱮᱞ ᱡᱚᱝ ᱞᱮᱠᱟᱱ ᱪᱮᱫ ᱡᱤᱱᱤᱥ ᱠᱚ ᱢᱮᱱᱟᱜᱼᱟ
ᱧᱮᱞ ᱡᱚᱝ ᱞᱮᱠᱟ ᱧᱮᱞ ᱡᱚᱝ ᱞᱮᱠᱟ ᱫᱚ ᱪᱮᱫ ᱢᱤᱫᱴᱤᱱ ᱢᱮᱱᱟᱜᱼᱟ ᱦᱚᱯᱚᱱ ᱫᱷᱟᱨᱟ ᱢᱤᱫᱴᱤᱡ ᱯᱟᱨᱠ ᱞᱮᱠᱟ ᱢᱮᱱᱟᱜᱼᱟ
ᱦ
ᱦᱚᱯᱚᱱ ᱫᱷᱟᱨᱟ ᱯᱟᱨᱠ ᱢᱮᱱᱟᱜᱼᱟ ᱚᱸᱰᱮ ᱜᱮ ᱚᱸᱰᱮᱜ ᱟᱭᱢᱟ ᱞᱮᱠᱟᱱ ᱡᱤᱵ ᱡᱤᱭᱟᱹᱞᱤ ᱠᱚ ᱡᱚᱱᱛᱩ ᱠᱚ ᱵᱮᱱᱟᱣ ᱟᱠᱟᱫ ᱠᱚᱣᱟ
ᱦᱳᱭ ᱡᱟᱦᱟᱸ ᱛᱤᱥ ᱦᱳᱭ ᱡᱟᱦᱟᱸ ᱛᱤᱥ ᱯᱮᱲᱟ ᱠᱚ
ᱦᱳᱭ ᱦᱳᱭ ᱢᱮᱱ ᱢᱮ ᱦᱮᱞᱳ ᱨᱚᱲ ᱵᱟᱝ ᱟᱸᱡᱚᱢᱚᱜ ᱠᱟᱱ ᱛᱟᱢ ᱛᱟᱦᱮᱸᱜ
ᱟᱪᱷᱟ ᱱᱤᱛᱚᱜᱜ ᱟᱸᱡᱚᱢᱚᱜ ᱠᱟᱱᱟ
ᱦᱮᱸ ᱦᱮᱸ ᱱᱤᱛᱚ ᱫᱚ ᱟᱡᱚᱢᱚ ᱠᱟᱱᱟ
ᱚ ᱟᱪᱷᱟ ᱪᱤᱠᱟᱹᱛᱮᱪᱚ ᱚᱱᱠᱟ ᱵᱟᱝ ᱟᱸᱡᱚᱢ ᱜᱚᱫ ᱞᱱᱟ ᱵᱟᱹᱧ ᱵᱩᱡᱷᱟᱹᱣ ᱫᱷᱟᱨᱟ ᱞᱮᱫᱼᱟ ᱱᱤᱛᱚᱜ ᱫᱚ ᱦᱟᱸᱜ ᱵᱮᱥ ᱜᱮ ᱟᱸᱡᱚᱢᱚᱜ ᱠᱟᱱᱟ ᱥᱮ
ᱦᱳᱭ ᱦᱳᱭ ᱱᱤᱛᱚᱜ ᱫᱚ ᱵᱮᱥ ᱜᱮ ᱟᱡᱚᱢᱚᱜ ᱠᱟᱱᱟ ᱛᱟᱦᱚᱞᱮ ᱚᱱᱠᱟ ᱞᱮᱠᱟ ᱫᱚᱦᱜ ᱟᱯᱮ ᱥᱮᱫ ᱫᱚ ᱱᱟᱦᱟᱜ ᱪᱮᱫ ᱮᱱᱦᱚᱸ ᱢᱟᱱ ᱧᱮᱞ ᱡᱚᱝ ᱛᱮᱱᱟᱜ ᱫᱩᱥᱤ ᱥᱮᱨᱚᱢ ᱫᱚ ᱵᱟᱹᱱᱩᱜᱼᱟ ᱦᱮᱸᱥᱮ ᱟᱨ ᱛᱟᱦᱚᱞᱮ ᱟᱯᱮ ᱚᱱᱛᱮ ᱫᱚ ᱵᱤᱨ ᱵᱩᱨᱩ ᱠᱚ ᱚᱠᱟ ᱞᱮᱠᱟ ᱦᱮᱱᱟᱜ ᱟᱥᱮ ᱵᱟᱹᱱᱩᱜᱼᱟ
ᱟ ᱵᱤᱨ ᱫᱚ ᱠᱟᱹᱡ ᱥᱟᱺᱜᱤᱧ ᱧᱚᱜ ᱨᱮ ᱢᱮᱱᱟᱜᱼᱟ ᱢᱟᱱᱮ ᱟᱞᱮ ᱢᱟᱱᱮ ᱟᱞᱮᱭᱟᱜ ᱟᱞᱮᱭᱟᱜ ᱚᱲᱟᱜ ᱚᱠᱟᱨᱮ ᱚᱸᱰᱮ ᱫᱚ ᱢᱟᱱᱮ ᱵᱤᱨ ᱦᱚᱸ ᱵᱟᱝ ᱠᱟᱱᱟ ᱟᱨ ᱵᱟᱡᱟᱨ ᱦᱚᱸ ᱵᱟᱝ ᱵᱟᱝ ᱠᱟᱱᱟ ᱚᱱᱠᱟᱱ ᱡᱟᱭᱜᱟᱨᱮ ᱚᱲᱟᱜ ᱛᱟᱞᱮ ᱢᱟᱱᱮ ᱵᱤᱨ ᱦᱚᱸ ᱥᱟᱜᱤᱧᱚᱜᱼᱟ ᱟᱨ ᱵᱟᱡᱟᱨ ᱦᱚᱸ ᱥᱟᱜᱤᱧᱚᱜᱼᱟ ᱛᱟᱦᱚᱞᱮ ᱚᱱᱟᱫᱚ ᱚᱠᱟ ᱞᱮᱠᱟᱱ ᱡᱟᱭᱜᱟ ᱠᱚ ᱞᱟᱹᱭᱟ ᱴᱷᱤᱠᱟᱹ ᱫᱟᱲᱮᱭᱟᱜ ᱠᱟᱱ ᱜᱮᱭᱟᱢ
ᱦᱳᱭ ᱦᱳᱭ ᱢᱟᱱᱮ ᱵᱤᱨ ᱫᱚ ᱦᱮᱱᱟᱜ ᱫᱚ ᱦᱮᱱᱟᱜ ᱟᱠᱟᱟᱜ ᱜᱮᱭᱟ ᱢᱟᱱᱮ ᱟᱯ
ᱦᱳᱭ ᱥᱟᱺᱜᱤᱧᱚᱜᱼᱟ ᱦᱳᱭ ᱵᱤᱨ ᱢᱟᱱᱮ ᱵᱩᱨᱩ ᱢᱮᱱᱟᱜᱼᱟ
ᱚ ᱦᱳᱭ ᱦᱳᱭ ᱛᱚᱯᱮ ᱦᱮᱸ ᱟᱞᱮ ᱥᱮᱫ ᱫᱚ ᱱᱚᱝᱠᱟ ᱞᱮᱠᱟ ᱢᱟᱱᱮ ᱟᱞᱮ ᱫᱚ ᱵᱤᱨ ᱫᱤᱥᱚᱢ ᱦᱚᱲ ᱠᱟᱱ ᱜᱮᱭᱟᱞᱮ ᱮᱱᱛᱮ ᱟᱞᱮᱥᱮᱫ ᱫᱚ ᱵᱤᱨ ᱟᱹᱰᱤ ᱵᱟᱹᱲᱛᱤ ᱜᱮ ᱢᱮᱱᱟᱜ ᱟᱠᱟᱫᱟ ᱱᱚᱜᱼᱚ ᱱᱚᱝᱠᱟ ᱥᱟᱨᱡᱚᱢ ᱵᱤᱨᱜᱮ ᱦᱟᱜ ᱵᱟᱹᱲᱛᱤ ᱢᱮᱱᱟᱜᱼᱟ ᱟᱞᱮ ᱥᱮᱱ ᱫᱚ ᱯᱩᱨᱟ ᱢᱮᱱ ᱜᱟᱱᱚᱜᱼᱟ ᱵᱤᱨ ᱵᱷᱤᱛᱤᱨ ᱨᱮᱜᱮ ᱟᱹᱛᱩ ᱛᱟᱞᱮ ᱟᱞᱮ ᱫᱚ ᱱᱚᱝᱠᱟ ᱚᱲᱟᱜ ᱢᱩᱪᱟᱫ ᱠᱷᱚᱱ ᱜᱮ ᱱᱟᱦᱟᱜ ᱵᱤᱨ ᱫᱚ ᱮᱦᱚᱵ ᱟᱠᱟᱱᱟ ᱵᱩᱨᱩ ᱠᱚᱫᱚ ᱦᱮᱱᱟᱜ ᱜᱮᱭᱟ ᱰᱷᱮᱨ ᱜᱮ
ᱚ
ᱟᱯᱮ ᱚᱱᱛᱮ ᱫᱚ ᱛᱟᱦᱟᱞᱮ ᱜᱟᱰᱟ ᱠᱚ ᱢᱮᱱᱟᱜᱼᱟ ᱥᱮ ᱵᱟᱹᱱᱩᱜᱼᱟ
ᱦᱮᱸ ᱜᱟᱰᱟ ᱢᱮᱱᱟᱜᱼᱟ ᱜᱟᱰᱟ ᱢᱮᱱᱟᱜᱼᱟ
ᱛᱟᱦᱞᱮ ᱜᱟᱰᱟ ᱠᱚᱨᱮᱜ ᱚᱱᱠᱟ ᱦᱟᱹᱠᱩ ᱥᱟᱵ ᱠᱚᱯᱮ ᱪᱟᱞᱟᱣ ᱵᱟᱲᱟᱜᱼᱟ ᱥᱮ ᱵᱟᱯᱮ ᱪᱟᱞᱟᱣ ᱵᱟᱲᱟᱜᱼᱟ
ᱦᱮᱸ ᱪᱟᱞᱟᱜ ᱮᱱᱟᱠ ᱠᱤᱪᱷᱩ ᱫᱤᱱ ᱠᱤᱪᱷᱩ ᱜᱷᱟᱹᱲᱤᱡ ᱢᱟᱲᱟᱝ ᱜᱮᱞᱮ ᱪᱟᱞᱟᱣ ᱞᱮᱱᱟ ᱢᱟᱱᱮ ᱪᱮᱫ ᱠᱚ ᱞᱟᱹᱭᱟ ᱯᱟᱴᱟ ᱚᱰᱟ
ᱚ
ᱤᱧ ᱫᱚ ᱵᱟᱹᱧ ᱪᱟᱞᱟᱣ ᱞᱮᱱᱟ ᱢᱟᱱ ᱤᱧ ᱵᱟᱵᱟᱭ ᱪᱟᱞᱟᱣ ᱞᱮᱱᱟᱭ ᱦᱳᱭ ᱟᱨ ᱠᱟᱹᱡ ᱫᱚᱞᱮ ᱥᱟᱵ ᱟᱠᱟᱫ ᱠᱚᱣᱟ ᱠᱟᱹᱡ ᱫᱚᱞᱮ ᱥᱟᱵ ᱟᱠᱟᱫ ᱠᱚᱣᱟ ᱚᱱᱟᱜᱮ ᱠᱟᱹᱴᱤᱡ ᱞᱮ ᱩᱛᱩ ᱟᱠᱟᱜᱼᱟ
ᱚᱦᱚ
ᱟᱯᱮ ᱫᱚ ᱟᱯᱮ ᱜᱟᱰᱟ ᱦᱮᱱᱟᱜ ᱛᱟᱯᱮᱭᱟ
ᱚᱱᱟ ᱠᱚᱨᱮ ᱫᱚ ᱦᱟᱜ ᱜᱟᱰᱟ ᱠᱚᱫᱚ ᱢᱮᱱᱟᱜ ᱜᱮᱭᱟ ᱟᱫᱚ ᱟᱞᱮ ᱚᱲᱟᱜ ᱠᱷᱚᱡ ᱫᱚ ᱦᱟᱜ ᱱᱟᱥᱮᱱᱟᱜ ᱥᱟᱺᱜᱤᱧ ᱧᱚᱜ ᱜᱮᱭᱟ ᱜᱟᱰᱟ ᱠᱚᱫᱚ ᱦᱮᱱᱟᱜ ᱫᱚ ᱦᱮᱱᱟᱜ ᱵᱟᱲᱟ ᱟᱠᱟᱫ ᱜᱮᱭᱟ ᱱᱚᱝᱠᱟ ᱜᱟᱰᱟ ᱢᱮᱱᱟᱜᱼᱟ ᱛᱟᱯᱚᱨᱮ ᱚᱱᱠᱟ ᱰᱮᱢ ᱠᱚ ᱠᱚ ᱵᱮᱱᱟᱣ ᱵᱟᱲᱟ ᱟᱠᱟᱫᱟ ᱱᱮᱛᱟᱨ ᱫᱚ ᱚᱱᱟ ᱜᱟᱰᱟ ᱟᱨ ᱪᱮᱫ ᱚᱱᱮ ᱟᱨ ᱜᱮᱴ ᱠᱚ ᱵᱮᱱᱟᱣ ᱠᱟᱫᱟ ᱜᱟᱰᱟ ᱨᱮᱜᱮ ᱚᱸᱰᱮ ᱫᱟᱜ ᱟᱴᱚᱠ ᱞᱟᱹᱜᱤᱫ ᱚᱱᱠᱟ ᱞᱮᱠᱟ ᱦᱮᱱᱟᱠ ᱟᱠᱟᱫᱟ ᱟᱨ ᱚᱱᱰᱮ ᱜᱮ ᱦᱟᱹᱠᱩ ᱠᱚᱠᱚ ᱥᱟᱵ ᱵᱟᱲᱟ ᱚ ᱦ ᱟᱞᱮ ᱥᱮᱫ ᱦᱚᱸ ᱦᱟᱸᱜ ᱜᱟᱰᱟ ᱨᱮ ᱵᱷᱟᱹᱞᱤ ᱜᱮ ᱦᱟᱹᱠᱩ ᱠᱚᱞᱮ ᱥᱟᱵ ᱵᱟᱲᱟ ᱠᱚᱣᱟ ᱦᱟᱹᱠᱩ ᱡᱚᱢ ᱛᱮᱫᱚ ᱢᱟᱱᱮ ᱱᱚᱝᱠᱟ ᱡᱟᱯᱩᱫ ᱫᱤᱱ ᱫᱚ ᱦᱟᱜ ᱦᱟᱹᱠᱩ ᱡᱚᱢ ᱛᱮ ᱫᱚ ᱵᱟᱝ ᱚᱵᱷᱟᱵᱽᱵᱚᱜ-ᱟ ᱪᱮ
ᱟᱪᱪᱷᱟ ᱛᱟᱞᱦᱮ ᱟᱯᱮ ᱫᱚ ᱢᱟᱱᱮ ᱢᱤᱫ ᱫᱷᱟᱣ ᱜᱮᱯᱮ ᱪᱟᱥᱟ ᱥᱮ ᱵᱟᱨ ᱫᱷᱟᱣ ᱵᱚᱪᱷᱚᱨ ᱨᱮᱫᱚᱯᱮ ᱪᱟᱥ ᱜᱮᱭᱟ
ᱟᱞᱮ ᱫᱚ ᱱᱚᱝᱠᱟ ᱞᱮᱠᱟ ᱛᱮ ᱱᱟᱦᱟᱜ ᱢᱟᱱᱮ ᱡᱚᱛᱚ ᱦᱚᱲ ᱫᱚᱦᱟᱸᱜ ᱥᱮᱨᱢᱟᱨᱮ ᱵᱟᱨ ᱫᱷᱟᱣ ᱫᱚᱦᱟᱸᱜ ᱵᱟᱠᱚ ᱪᱟᱥᱟ ᱡᱟᱦᱟᱸᱭᱟᱜ ᱚᱱᱠᱟ ᱜᱟᱰᱟ ᱫᱷᱟᱨᱮ ᱨᱮ ᱦᱮᱸ ᱛᱤᱱᱟ. ᱜ ᱜᱟᱰᱟ ᱥᱩᱨ ᱠᱚᱨᱮ ᱠᱷᱮᱛ ᱠᱚ ᱢᱮᱱᱟᱜ ᱛᱟᱠᱚᱣᱟ ᱩᱱᱠᱩ ᱫᱚ ᱦᱟᱸᱜ ᱥᱮᱨᱢᱟ ᱨᱮ ᱵᱟᱨ ᱫᱷᱟᱣ ᱠᱚ ᱪᱟᱥᱟ ᱡᱟᱦᱟᱸᱭ ᱫᱟᱜ ᱠᱚ ᱡᱟᱦᱟᱸᱭ ᱚᱱᱠᱟ ᱞᱮᱠᱟ ᱫᱟᱜ ᱵᱟᱝ ᱧᱟᱢ ᱛᱟᱠᱚ ᱟᱭ ᱠᱷᱮᱛᱨᱮ ᱩᱱᱠᱩ ᱫᱚ ᱦᱟᱜ ᱢᱤᱫ ᱫᱷᱟᱣ ᱜᱮᱠᱚ ᱪᱟᱥᱟᱜ ᱢᱟ ᱦᱩᱸ ᱥᱮᱨᱢᱟ ᱡᱟᱹᱲᱤ ᱫᱟᱜ ᱵᱚᱨᱥᱟ ᱟᱨ ᱟᱯᱮ ᱥᱮᱱ ᱫᱚ ᱛᱟᱦᱚᱞᱮ ᱚᱠᱟ ᱞᱮᱠᱟ
ᱦᱮᱸ ᱟᱞᱮ ᱥᱮᱫ ᱫᱚ ᱫᱷᱤᱨᱤ ᱡᱟᱭᱜᱟ ᱠᱟᱱᱟ ᱫᱟᱜ ᱠᱚᱫᱚ ᱵᱟᱝ ᱛᱟᱦᱮᱱ ᱜᱮᱭᱟ ᱢᱟᱱᱮ ᱢᱤᱫ ᱫᱷᱟᱣ ᱜᱮᱞᱮ ᱪᱟᱥᱟ ᱚᱱᱟ ᱢᱤᱫ ᱫᱷᱟᱣ ᱜᱮᱞᱮ ᱪᱟᱥᱟ ᱱᱚᱜ ᱥᱮᱨᱢᱟ ᱡᱟᱹᱲᱤ ᱫᱟᱜ ᱵᱷᱚᱨᱥᱟ ᱥᱟᱜᱮ
ᱚ
ᱜᱟᱰᱟ ᱨᱮᱦᱚᱸ ᱜᱟᱰᱟ ᱨᱮᱦᱚᱸ ᱢᱟᱱᱮ ᱚᱱᱠᱟ ᱫᱟᱜ ᱫᱚ ᱵᱟᱝ ᱛᱟᱦᱮᱱ ᱜᱮᱭᱟ ᱦᱳᱭ
ᱟᱱᱮ ᱚᱱᱟ ᱡᱚᱠᱷᱚᱱ ᱥᱮᱨᱢᱟ ᱫᱟᱜ ᱮ ᱡᱟᱲᱤᱭᱟ ᱩᱱᱜᱮ ᱢᱟᱱᱮ ᱜᱟᱰᱟ ᱫᱚ ᱟᱹᱛᱩᱜ ᱛᱟᱯᱮᱭᱟ ᱵᱟᱝ ᱵᱟᱝ
ᱦᱳᱭ ᱟᱨ ᱢᱟᱱᱮ ᱦᱳᱭ ᱢᱟᱱᱮ ᱵᱟᱠᱷᱟᱡ ᱚᱱᱮ ᱮᱥᱮᱫ ᱠᱟᱜ ᱦᱩᱭᱩᱜ ᱜᱮᱭᱟ ᱮᱥᱮᱫ ᱠᱟᱜᱼᱟ ᱞᱮ ᱚᱱᱟ ᱢᱟᱱᱮ ᱫᱟᱜ ᱠᱚ ᱰᱟᱵᱽᱨᱟ ᱞᱟᱹᱜᱤᱫ ᱱᱟᱯᱟᱭ ᱧᱚᱜ ᱢᱟᱱᱮ ᱛᱩᱯᱩᱱ ᱦᱳᱜ ᱵᱟᱠᱷᱟᱡ ᱮᱢᱱᱤ ᱨᱮ ᱫᱟᱜ ᱜᱮ ᱵᱟᱝ ᱛᱟᱦᱮᱱ ᱜᱮᱭᱟ
ᱚ ᱟᱪᱪᱷᱟ ᱟᱪᱪᱷᱟ
ᱦᱮᱸ ᱟᱨ ᱢᱟᱱᱮ ᱱᱚᱝᱠᱟ ᱜᱟᱰᱟᱨᱮ ᱫᱟᱜ ᱠᱚ ᱵᱟᱝ ᱛᱟᱦᱮᱱ ᱜᱮᱭᱟ ᱮᱱᱠᱷᱟᱡ ᱪᱮᱫ ᱠᱟ ᱢᱟᱱᱮ ᱮᱢᱱᱤ ᱥᱤᱛᱩᱝ ᱵᱮᱲᱟ ᱫᱤᱱ ᱦᱚᱸ ᱚᱱᱠᱟ ᱪᱟᱥ ᱵᱟᱝ ᱜᱟᱱᱚᱜ ᱜᱮᱭᱟ
ᱚᱦᱚᱸᱜ
ᱦᱚᱭ ᱟᱨᱦᱚᱸ ᱚᱱᱠᱟ ᱛᱩᱲᱤ ᱠᱚᱞᱮ ᱪᱟᱥ ᱛᱟᱦᱮᱸᱫᱼᱟ ᱛᱩᱲᱤ ᱠᱚ ᱱᱚᱜᱼᱚᱭ ᱫᱟᱜ ᱠᱚ ᱱᱚᱝᱠᱟ ᱵᱟᱝ ᱚᱵᱷᱟᱵᱚᱜ ᱠᱟᱱ ᱠᱷᱟᱹᱛᱤᱨ ᱛᱮᱜᱮ ᱛᱩᱲᱤ ᱪᱟᱥ ᱠᱚᱦᱚᱸᱞᱮ ᱵᱚᱱᱫᱚ ᱦᱟᱛᱟᱲ ᱠᱟᱜᱼᱟ ᱦᱳᱭ
ᱚ ᱟᱨ ᱛᱟᱦᱚᱞᱮᱧ ᱢᱮᱱᱫᱟ ᱡᱮ ᱤᱭᱟᱹ ᱦᱚᱸᱜ-ᱚᱭ ᱛᱚ ᱛᱮᱦᱮᱧ ᱛᱮᱦᱮᱧ ᱢᱟ ᱵᱚᱞᱚᱭᱮᱱᱟ ᱛᱮᱦᱮᱧ ᱜᱮ ᱟᱞᱮ ᱥᱮᱫ ᱛᱮᱦᱮᱧ ᱢᱟ ᱛᱤᱨᱤᱥᱮ ᱡᱩᱱ ᱛᱮᱦᱮᱧ ᱫᱚ ᱦᱩᱞ ᱢᱟᱦᱟ ᱦᱟᱸᱜ ᱢᱟᱱᱮ ᱛᱟᱦᱚᱞᱮ ᱟᱯᱮ ᱚᱱᱛᱮ ᱫᱚ ᱦᱩᱞ ᱢᱟᱦᱟ ᱯᱮ ᱢᱟᱱᱟᱣᱟ ᱥᱮ ᱵᱟᱯᱮ ᱢᱟᱱᱟᱣᱟ
ᱦᱚᱸ ᱢᱟᱱᱟᱣ ᱜᱮᱭᱟ ᱠᱚ ᱦᱟᱸᱜ ᱥᱮᱨᱮᱧ ᱠᱚᱞᱮ ᱤᱭᱟᱹ ᱯᱮᱠᱴᱤᱥ ᱵᱟᱲᱟᱜ ᱠᱟᱱ ᱛᱟᱦᱮᱸᱼᱟ ᱢᱟᱱᱟᱣᱟᱞᱮ ᱱᱟ ᱦᱳᱭ ᱟᱯᱮ ᱥᱮᱫ ᱫᱚ
ᱦᱮᱸ ᱟᱞᱮ ᱱᱚᱛᱮ ᱦᱚᱸ ᱦᱩᱞ ᱢᱟᱦᱟ ᱫᱚ ᱚᱱᱠᱟ ᱞᱮᱠᱟ ᱢᱟᱱᱮ ᱟᱹᱰᱤ ᱢᱟᱨᱟᱝ ᱧᱚᱜ ᱛᱮᱫᱚ ᱦᱟᱸᱜ ᱵᱟᱝᱞᱮ ᱢᱟᱱᱟᱣ ᱜᱮᱭᱟ ᱢᱟᱱᱮ ᱟᱫᱚ ᱟᱞᱮ ᱴᱷᱮᱡ ᱫᱚ ᱦᱟᱸᱜ ᱟᱨᱚ ᱮᱴᱟᱜ ᱡᱟᱭᱜᱟ ᱨᱮᱫᱚ ᱢᱟᱱᱮ ᱢᱟᱨᱟᱝ ᱧᱚᱜ ᱜᱮᱠᱚ ᱢᱟᱱᱟᱣ ᱱᱚᱜ ᱱᱚᱝᱠᱟ ᱯᱮᱲᱟ ᱠᱚ ᱱᱮᱣᱛᱟ ᱠᱟᱛᱮᱜ ᱟᱞᱮ ᱢᱟᱹᱭ ᱨᱮᱱ ᱯᱮᱲᱟ ᱠᱚ ᱱᱮᱣᱛᱟ ᱠᱟᱛᱮᱜ ᱚᱱᱠᱟ ᱠᱚ ᱠᱚᱨᱟᱣᱪᱚᱭᱟ ᱢᱮᱱᱠᱷᱟᱱ ᱟᱞᱮᱭᱟᱜ ᱚᱸᱰᱮ ᱫᱚ ᱱᱚᱝᱠᱟ ᱥᱮᱛᱟᱜ ᱨᱮ ᱪᱮᱫ ᱚᱱᱟ ᱥᱤᱫ ᱥᱤᱫᱩ ᱠᱟᱱᱩ ᱟᱵᱚᱨᱮᱱ ᱦᱩᱞᱜᱟᱹᱨᱤᱭᱟᱹ ᱠᱚᱣᱟᱜ ᱜᱩᱨᱩ ᱜᱚᱢᱠᱮᱭᱟᱜ ᱢᱩᱴᱷᱟᱹᱱ ᱨᱮ ᱵᱟᱦᱟ ᱢᱟᱞᱟ ᱠᱚ ᱟᱨᱟᱣ ᱠᱟᱛᱮᱫ ᱦᱩᱞ ᱜᱟᱹᱨᱤᱭᱟᱹ ᱠᱚᱣᱟᱜ ᱢᱩᱴᱷᱟᱹᱱ ᱨᱮ ᱟᱨ ᱪᱮᱫ ᱟᱨ ᱩᱱᱠᱩ ᱤᱫᱤ ᱠᱟᱛᱮᱜ ᱢᱤᱫᱵᱟᱨ ᱠᱟᱛᱷᱟ ᱨᱚᱲ ᱱᱚᱣᱟ ᱟᱵᱚᱣᱟᱜ ᱚᱱᱟ ᱦᱩᱞ ᱢᱟᱦᱟ ᱤᱫᱤ ᱠᱟᱛᱮᱜ ᱡᱟᱜᱮ ᱵᱟᱨ ᱯᱮ ᱠᱟᱛᱷᱟ ᱨᱚᱲ ᱠᱟᱛᱮ ᱛᱮᱫ ᱤᱱᱟᱹ ᱛᱟᱭᱱᱚᱢ ᱤᱱᱠᱟᱹ ᱚᱱᱠᱟ ᱟᱨ ᱪᱮᱫ ᱚᱱᱠᱟ ᱦᱩᱰᱤᱧ ᱥᱟᱺᱦᱤᱡ ᱛᱮᱜᱮ ᱟᱞᱮ ᱫᱚ ᱛᱟᱜᱵᱟᱫᱽ ᱵᱩᱨᱩ ᱟᱫᱚ ᱱᱚᱝᱠᱟ ᱜᱮᱞᱮ ᱢᱟᱱᱟᱣᱟ
ᱱᱚᱜᱼᱭᱮ ᱟᱞᱮ ᱫᱚ ᱵᱚᱸᱜᱟ ᱵᱩᱨᱩ ᱠᱚ ᱦᱩᱭᱩᱜᱼᱟ ᱟᱨ ᱦᱩᱭ ᱠᱟᱛᱮᱜ ᱵᱚᱸᱜᱟ ᱵᱩᱨᱩ ᱠᱚ ᱦᱩᱭ ᱠᱟᱛᱮ ᱮᱱᱮᱡ ᱥᱮᱨᱮᱧ ᱠᱟᱛᱮᱜ ᱟᱫᱚ ᱮᱸ ᱮᱢᱱᱤ ᱯᱚᱨᱥᱟ ᱮᱢᱚᱜ ᱠᱟᱱ ᱜᱮᱭᱟ ᱥᱟᱶᱛᱮ ᱵᱚᱸᱜᱟ ᱯᱨᱚᱥᱟᱚᱫ ᱢᱟᱠᱚ ᱮᱢᱚᱜ ᱠᱟᱱ ᱜᱮᱭᱟ ᱤᱱᱟᱹ ᱯᱚᱨ ᱛᱟᱯᱚᱨᱮ ᱥᱳᱲᱮ ᱠᱚ ᱮᱢᱚᱜᱼᱟ ᱟᱫᱚ ᱚᱱᱟ ᱠᱚ ᱡᱚᱢ ᱵᱟᱲᱟ ᱠᱟᱛᱮᱜ ᱚᱱᱟᱠᱚ ᱡᱚᱢ ᱵᱟᱲᱟ ᱠᱟᱛᱮᱜ ᱟᱨ ᱢᱤᱫ ᱜᱷᱟᱹᱲᱤᱡ ᱮᱱᱮᱡ ᱦᱩᱭᱩᱜᱼᱟ ᱤᱱᱟᱹ ᱯᱚᱨᱮ ᱟᱫᱚ ᱟᱯᱟᱱ ᱟᱹᱯᱤᱱ ᱚᱲᱟᱜ ᱞᱮ ᱦᱤᱡᱩᱜᱼᱟ᱾
ᱚ ᱟᱪ
ᱦᱟᱭ ᱢᱟᱱᱮ ᱦᱚᱯᱚᱱ ᱫᱷᱟᱨᱟ ᱜᱮ ᱦᱩᱭᱩᱜ ᱜᱮᱭᱟ᱾
ᱦᱮᱸ ᱚᱱᱠᱟ ᱞᱮᱠᱟᱜᱤ ᱴᱷᱤᱠᱟ ᱡᱟᱦᱟᱸ ᱞᱮᱠᱟᱨᱮ ᱟᱨᱦᱚᱸ ᱟᱭᱢᱟ ᱡᱟᱭᱜᱟ ᱨᱮ ᱧᱮᱞᱚᱜ ᱠᱟᱱᱟ ᱡᱮ ᱚᱱᱠᱟ ᱦᱩᱞ ᱢᱟᱦᱟᱸ ᱨᱮ ᱵᱚᱞ ᱠᱷᱮᱸᱞᱚᱰ ᱠᱚ ᱠᱚ ᱦᱩᱭ ᱦᱚᱪᱚᱭ ᱫᱟ ᱛᱟᱯᱚᱨᱮ ᱱᱟᱭᱤᱴ ᱯᱨᱳᱜᱨᱟᱢ ᱠᱚ ᱠᱚ ᱦᱩᱭ ᱦᱚᱪᱚᱭ ᱫᱟ ᱱᱚᱣᱟ ᱫᱚ ᱵᱟᱝ ᱴᱷᱤᱠᱚᱜ ᱠᱟᱱᱟ ᱤᱧ ᱫᱩᱧ ᱢᱮᱱᱟ ᱦᱮᱸ ᱥᱮ᱾
ᱢᱟᱱᱮ ᱵᱚᱸᱜᱟ ᱵᱩᱨᱩ ᱢᱟᱱᱮ ᱩᱱᱠᱤᱱ ᱫᱚ ᱫᱤᱥᱚᱢ ᱞᱟᱹᱜᱤᱫ ᱠᱤᱱ ᱞᱟᱹᱲᱦᱟᱹᱭ ᱞᱮᱫᱼᱟ ᱥᱮ ᱟᱫᱚ ᱱᱚᱝᱠᱟ ᱯᱷᱟᱱᱥᱮᱱ ᱟᱛᱮᱫ ᱮᱱᱮᱡ ᱱᱚᱝᱠᱟ ᱯᱷᱟᱱᱥᱮᱱ ᱮᱱᱮᱡ ᱟᱛᱮᱫ ᱱᱟᱭᱤᱴ ᱯᱨᱳᱜᱨᱟᱢ ᱦᱛᱮᱫ ᱫᱚ ᱚᱱᱟ ᱫᱚ ᱵᱟᱝ ᱡᱩᱛᱩᱜ ᱠᱟᱱ ᱜᱮᱭᱟ᱾
ᱨᱟᱹᱥᱠᱟᱹ ᱞᱮᱠᱟᱱ ᱫᱤᱱ ᱫᱚᱦᱟᱸᱜ ᱵᱟᱝ ᱠᱟᱱ ᱛᱟᱵᱚᱱᱟ ᱪᱮᱫᱟᱜ ᱵᱟᱝᱢᱟ ᱮᱱᱦᱤᱞᱳᱜ ᱮᱱᱦᱤᱞᱳᱜ ᱞᱮᱠᱟᱱ ᱫᱤᱱ ᱨᱮ ᱢᱟᱱᱮ ᱟᱭᱢᱟ ᱦᱩᱞᱜᱟᱹᱨᱤᱭᱟᱹ ᱟᱵᱚ ᱞᱟᱹᱜᱤᱫ ᱡᱤᱣᱤ ᱠᱚ ᱟᱞᱟᱭ ᱟᱠᱟᱫᱟ ᱦᱳᱭᱥᱮ ᱟᱭᱢᱟ ᱢᱟᱭᱟᱢ ᱞᱤᱝᱜᱤ ᱠᱟᱱᱟ ᱮᱱᱦᱤᱞᱳᱜ ᱞᱮᱠᱟᱱ ᱫᱤᱱ ᱨᱮᱫᱚ ᱚᱱᱠᱟ ᱞᱮᱠᱟ ᱚᱨᱠᱮᱥᱴᱟᱨ ᱠᱚ ᱦᱩᱭ ᱦᱚᱪᱚ ᱠᱟᱛᱮᱜ ᱮᱱᱮᱡ ᱥᱮᱨᱮᱧ ᱫᱚ ᱵᱟᱝ ᱴᱷᱤᱠᱚᱜ ᱠᱟᱱᱟ ᱱᱚᱣᱟ ᱫᱩᱧ ᱢᱮᱱᱟ ᱡᱮ ᱡᱟᱦᱟᱸ ᱟᱵᱚᱣᱟᱜ ᱞᱟᱠᱪᱟᱨ ᱨᱮᱱᱟᱜ ᱠᱟᱱ ᱛᱟᱵᱚᱱᱟ ᱡᱟᱦᱟᱸ ᱚᱱᱟ ᱩᱭᱦᱟᱹᱨ ᱨᱩᱣᱟᱹᱲ ᱞᱟᱹᱜᱤᱫ ᱚᱝᱠᱟᱱᱟᱜ ᱯᱨᱳᱜᱨᱟᱢ ᱠᱚᱫᱚ ᱴᱷᱤᱠ ᱜᱮᱭᱟ ᱡᱮᱢᱚᱱ ᱮᱱᱮᱡ ᱥᱮᱹᱨᱮᱧ ᱚᱱᱚᱲᱦᱮᱸ
ᱦᱮᱸ ᱚᱱᱟ ᱠᱚᱫᱚ ᱴᱷᱤᱠᱚᱜᱼᱟ ᱢᱮᱱᱠᱷᱟᱱ ᱱᱟᱭᱤᱴ ᱯᱨᱳᱜᱨᱟᱢ ᱠᱚ ᱚᱱᱠᱟ ᱠᱚᱫᱚ ᱵᱟᱝ ᱨᱟᱹᱥᱠᱟᱹᱜ ᱟᱥᱮ ᱟᱨ ᱚᱱᱠᱟ ᱛᱮᱦᱚᱸ ᱢᱟᱱᱮ ᱜᱤᱫᱽᱨᱟᱹ ᱠᱚᱠᱚ ᱵᱟᱹᱲᱤᱡᱚᱜ ᱠᱟᱱᱟ ᱱᱚᱣᱟ ᱯᱨᱳᱜᱨᱟᱢ ᱠᱷᱟᱹᱛᱤᱨ ᱱᱟᱭᱤᱴ ᱯᱨᱳᱜᱨᱟᱢ ᱠᱚ ᱠᱷᱟᱛᱤᱨ
ᱦᱳᱭ ᱮᱠᱟᱞ ᱮᱠᱟᱞ ᱟᱨ ᱚᱱᱠᱟ ᱞᱮᱠᱟ ᱦᱟᱸᱜ ᱱᱚᱜ ᱱᱚᱶᱟ ᱯᱨᱳᱜᱨᱟᱢ ᱠᱚᱨᱮᱜ ᱧᱮᱞᱚᱜ ᱠᱟᱱᱟ ᱡᱮ ᱩᱱᱠᱩ ᱪᱷᱟᱯᱨᱟᱼ ᱪᱷᱟᱯᱨᱤ ᱢᱟᱱᱮ ᱟᱹᱰᱤ ᱵᱟᱹᱲᱛᱤ ᱪᱟᱞᱟᱜ ᱟᱥᱮ ᱩᱱᱠᱩ ᱠᱟᱹᱴᱤᱡ ᱠᱟᱹᱴᱤᱡ ᱜᱤᱫᱽᱨᱟᱹ ᱦᱟᱸᱜ ᱚᱱᱟ ᱰᱨᱮᱥ ᱠᱚ ᱞᱟᱜᱟᱣ ᱠᱟᱜᱼᱟ ᱟᱨ ᱠᱚ ᱮᱱᱮᱡ ᱵᱟᱲᱟᱭᱟ ᱫᱚᱢᱮ ᱟᱯᱮ ᱚᱱᱛᱮ ᱠᱚ ᱢᱮᱱᱟᱜ ᱠᱚᱣᱟ ᱥᱮ ᱵᱟᱹᱞᱩᱜ ᱠᱚᱣᱟ?
ᱦᱚᱸ ᱫᱚᱢᱮ ᱪᱷᱟᱯᱨᱤ ᱟᱞᱮ ᱥᱮᱫ ᱢᱟ ᱟᱨᱦᱚᱸ ᱚᱱᱮ ᱛᱩᱢᱫᱟᱜ ᱤᱭᱟᱹ ᱪᱮᱫ ᱠᱚ ᱞᱟᱹᱭᱟ ᱰᱤᱡᱮ ᱞᱟᱜᱽᱬᱮ ᱮᱱᱮᱡ ᱦᱩᱭᱩᱜᱼᱟ᱾ ᱚᱱᱟ ᱢᱟᱱᱮ ᱦᱚᱸᱜᱼᱚᱭ ᱪᱟᱹᱞᱩᱣᱟᱠᱟᱜ ᱠᱚ ᱰᱤᱡᱮ ᱞᱟᱜᱽᱲᱮ ᱮᱱᱮᱡ ᱢᱟᱨᱟᱝ ᱢᱟᱨᱟᱝ ᱯᱨᱟᱭᱤᱡᱽ ᱠᱚ ᱫᱚᱦᱚᱭ ᱛᱮ ᱨᱚᱠᱚᱢ ᱨᱚᱠᱚᱢ
ᱚ ᱟᱪᱪᱷᱟ ᱟᱪᱪᱷᱟ ᱦᱮᱸ ᱩᱱᱠᱩ ᱠᱩᱲᱤ ᱜᱤᱫᱽᱨᱟᱹ ᱠᱚ ᱠᱷ ᱦᱮᱸ ᱦᱮᱸ ᱟᱸᱡᱚᱢ ᱠᱟᱜ ᱜᱤᱭᱟᱹᱧ ᱦᱳᱭ ᱢᱟ ᱛᱚᱵᱮ ᱱᱚᱣᱟ ᱫᱚ ᱦᱟᱜ ᱱᱚᱝ ᱚᱱᱠᱟ ᱜᱮᱞᱟᱝ ᱜᱟᱞᱢᱟᱨᱟᱜᱼᱟ ᱛᱟᱞᱮ ᱟᱨᱚ ᱫᱚᱦᱚᱲᱟ ᱞᱟᱝ ᱜᱟᱞᱢᱟᱨᱟᱜᱼᱟ ᱛᱚᱵᱮ ᱢᱟ ᱛᱚᱵᱮ
ᱦᱳᱭ ᱚᱠᱛᱚ ᱠᱚ ᱦᱩᱭ
ᱦᱮᱸ ᱦᱮ ᱦᱳᱭ ᱡᱚᱦᱟᱨ ᱜᱮ ᱛᱟᱦᱚᱞᱮ ᱦᱮᱸ ᱦᱮᱸ